ᱦᱩᱸ ᱦᱮᱞᱳ
ᱦᱮᱸ ᱪᱮᱫ ᱞᱮᱠᱟ ᱵᱮᱥ ᱵᱟᱲᱟ ᱜᱮᱭᱟ ᱯᱮ?
ᱦᱳᱸᱻ ᱵᱮᱥ ᱵᱟᱲᱟ ᱜᱮ ᱱᱤᱭᱟᱹ ᱜᱷᱟᱹᱲᱤᱡ ᱫᱚ ᱟ ᱟᱯᱮ ᱫᱚ?
ᱦᱟᱞᱮ ᱦᱚᱸ ᱵᱮᱥ ᱜᱮ, ᱠᱤᱫᱩᱵ ᱠᱚ ᱦᱩᱭ ᱵᱟᱲᱟᱭᱱᱟ?
ᱦᱚᱸᱻ ᱦᱩᱭ ᱫᱚ ᱦᱩᱭᱱᱟ ᱠᱤᱪᱷᱩ ᱠᱷᱚᱱ ᱞᱟᱦᱟ ᱜᱮ ᱮᱸ ᱟᱯᱮ ᱫᱚ ᱠᱤᱫᱩᱵ ᱵᱟᱲᱟᱭᱮᱱᱟ ᱯᱮ ᱥᱮ ᱟᱣᱨᱤ?
ᱦᱮᱸ ᱦᱮᱸ ᱠᱤᱫᱩᱵ ᱵᱟᱲᱟᱭ ᱱᱟᱞᱮ ᱟᱨ ᱛᱚᱵᱮ ᱪᱮᱫ ᱠᱚᱯᱮ ᱪᱮᱠᱟᱭᱮᱫ ᱠᱟᱱᱟ ᱱᱤᱛᱳᱜ ᱫᱚ? ᱫᱩᱲᱩᱵ ᱵᱟᱲᱟᱣ ᱠᱟᱱᱟ ᱯᱮ ᱡᱟᱱᱤᱡ ᱣᱟᱝ?
ᱦᱮᱸᱻ ᱟᱫᱚ ᱫᱩᱲᱩᱵ ᱫᱚ ᱫᱩᱲᱩᱵ ᱵᱟᱲᱟ ᱦᱩᱭ ᱟᱠᱟᱱ ᱜᱮᱭᱟ ᱡᱮ ᱥᱤ- -ᱛᱩᱝ ᱜᱚᱨᱚᱢ ᱠᱚᱦᱚᱸ ᱡᱟ ᱵᱩᱡᱷᱟᱹᱜ ᱠᱟᱱᱟ᱾ ᱟ ᱱᱤᱛᱚᱝ ᱦᱚᱸ ᱜᱚᱨᱚᱢ ᱫᱚ ᱜᱚᱨᱚᱢ ᱠᱟᱱ ᱜᱮᱭᱟ ᱡᱳᱨᱜᱮ ᱟᱫᱚ ᱚᱲᱟᱜ ᱵᱷᱤᱛᱤᱨ ᱠᱚᱨᱮ ᱢᱟ- -ᱛᱟᱦᱮᱸ ᱦᱚᱸ ᱵᱟᱝ ᱵᱩᱡᱷᱟᱹᱣ ᱠᱟᱱᱟ, ᱟ ᱯᱷᱟᱠᱟ ᱥᱮᱫ ᱦᱮᱡ ᱞᱮᱱᱠᱷᱟᱱ ᱫᱚ- -ᱯᱷᱟᱠᱟ ᱥᱮᱫ ᱫᱚ ᱠᱟᱹᱴᱤᱡ ᱵᱷᱟᱞᱤ ᱜᱮ ᱵᱩᱡᱷᱟᱹᱜ ᱠᱟᱱᱟ ᱨᱮᱭᱟᱲ -
ᱦᱮᱸ
ᱛᱚ ᱟᱯᱮ ᱫᱚ ᱪᱮᱫ ᱠᱚᱯᱮ ᱪᱤᱠᱟᱹ ᱵᱟᱲᱟᱭᱮᱫ ᱛᱮ?
ᱪᱮᱫ ᱦᱚᱸ ᱵᱟᱝᱜᱮ ᱱᱚᱜᱼᱚᱭ ᱱᱤᱛᱳᱜ ᱜᱮ- ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ ᱟᱨ ᱟᱹᱰᱤ ᱟᱸᱴ ᱚᱲᱟᱜ ᱨᱮᱢᱟ ᱜᱚᱨᱚᱢ ᱜᱮᱥ ᱜᱮ ᱟᱹᱭᱠᱟᱹᱜ ᱠᱟᱱᱟ᱾ ᱛᱚ ᱚᱱᱟ ᱤᱭᱟᱹᱛᱮ ᱛᱷᱚᱲᱟ ᱜᱟᱱ ᱦᱚᱭ ᱥᱮᱫ ᱨᱟᱪᱟ ᱠᱚᱥᱮᱫ ᱩᱰᱩᱠ ᱵᱟᱲᱟ ᱦᱩᱭ ᱠᱟᱱᱟ᱾ ᱛᱷᱚᱲᱟ ᱦᱚᱭᱮᱫ ᱠᱟᱱ ᱛᱮ ᱛᱷᱚᱲᱟ ᱵᱮᱥ ᱧᱚᱜ ᱵᱩᱡᱷᱟᱹᱜ ᱠᱟᱱᱟ ᱟᱨ ᱟᱹᱰᱤ ᱟᱸᱴ ᱜᱮ ᱥᱤᱛ ᱛᱩᱝ ᱫᱟᱜ ᱵᱟᱹᱱᱩᱜᱼᱟ, ᱵᱟᱨᱯᱮ ᱫᱤᱱ ᱠᱷᱚᱡ ᱟᱞᱮᱥᱮᱫ ᱫᱚ᱾
ᱚᱸ ᱟᱯᱮ ᱥᱮᱫ ᱵᱟᱭ ᱫᱟᱜ ᱵᱟᱲᱟ ᱟᱠᱟᱫᱟ?
ᱫᱟᱜ ᱞᱮᱫᱟᱭ ᱵᱟᱨᱯᱮ ᱫᱤᱱ ᱞᱟᱦᱟ ᱜᱟᱱ ᱨᱮ ᱟᱨ ᱤᱱᱟᱹ ᱠᱷᱚᱡᱽ ᱫᱟᱜ ᱜᱮ ᱵᱟᱭ ᱫᱟᱜ ᱟᱠᱟᱫᱟ ᱚᱱᱟ ᱦᱚᱸ ᱛᱷᱚᱲᱟ ᱜᱟᱱᱮ ᱫᱟᱜ ᱞᱮᱫᱟ ᱠᱷᱮᱛ ᱠᱚᱦᱚᱸ ᱵᱟᱝ ᱤᱭᱟᱹ ᱞᱮᱱᱟ ᱯᱮᱨᱮᱡ ᱞᱮᱱᱟ ᱟᱨ ᱦᱟᱥᱟ ᱠᱚᱦᱚᱸ ᱩᱱᱟᱹᱜ ᱵᱟᱝ ᱞᱚᱦᱚᱫ ᱞᱮᱱᱟ ᱵᱷᱤᱛᱨᱤ ᱠᱚᱛᱮ ᱫᱚ ᱚᱱᱟ ᱞᱟᱹᱜᱤᱫ ᱜᱮ ᱟᱨᱦᱚᱸ ᱛᱷᱚᱲᱟ ᱜᱷᱟᱹᱲᱤᱡ ᱛᱮᱜᱮ ᱱᱚᱜ-ᱚᱭ ᱫᱤᱱ ᱨᱮ ᱫᱟᱜ ᱠᱮᱫᱟ ᱟᱨ ᱜᱚᱴᱟ ᱧᱤᱫᱟᱹ ᱠᱚᱛᱮ ᱟᱨᱦᱚᱸ ᱮᱠᱫᱚᱢ ᱜᱚᱨᱚᱢ ᱜᱮ ᱮᱦᱚᱵ ᱱᱟ ᱵᱚᱞᱮ ᱚᱛ ᱦᱟᱥᱟ ᱠᱚᱫᱚ ᱵᱟᱭ ᱫᱟᱜ ᱞᱟᱹᱵᱤᱫ ᱞᱮᱫ ᱫᱟ ᱚᱱᱟ ᱤᱭᱟᱹᱛᱮ ᱱᱚᱜᱼᱚᱭ ᱥᱤ ᱠᱚᱦᱚᱸ ᱵᱟᱝ ᱦᱩᱭ ᱠᱟᱱᱟ, ᱮᱨ ᱟᱯᱷᱚᱨ ᱠᱚᱦᱚᱸ ᱛᱟᱭᱱᱚᱢ ᱠᱟᱱᱟ᱾
ᱚ ᱟᱫᱚ ᱛᱚᱵᱮ ᱟᱣᱨᱤ ᱯᱮ ᱮᱨ ᱟᱯᱷᱚᱨ ᱫᱟᱲᱮᱜ-ᱟ ᱥᱮ ᱪᱮᱫ?
ᱦᱮᱸ ᱮᱨ ᱟᱯᱷᱚᱨ ᱫᱚ ᱡᱟᱦᱟᱸᱭ ᱞᱟᱦᱟ ᱧᱚᱜ ᱨᱮᱠᱚ ᱮᱨ ᱟᱯᱷᱚᱨ ᱠᱟᱫᱟ ᱩᱱᱠᱩ ᱠᱚᱣᱟᱜ ᱫᱚ ᱱᱟᱦᱟᱜ ᱵᱟᱹᱭ ᱵᱟᱹᱭ ᱛᱮ ᱦᱟᱸᱜ ᱱᱚᱜᱼᱚᱭ ᱦᱟᱸᱜ ᱚᱢᱚᱱᱚᱜ ᱠᱟᱱᱟ ᱟᱨ ᱟᱞᱮ ᱠᱚᱣᱟᱜ ᱫᱚ ᱛᱟᱭᱚᱢ ᱧᱚᱜ ᱜᱮᱭᱟ ᱠᱷᱮᱛ ᱦᱟᱥᱟ ᱠᱚᱦᱚᱸ ᱥᱤ ᱵᱟᱝ ᱛᱟᱦᱮᱸ ᱠᱟᱱᱟ ᱛᱚ᱾ ᱟᱨ ᱱᱤᱛᱳᱜ ᱥᱤᱜ ᱠᱟᱱ ᱠᱷᱟᱡᱽ ᱥᱚᱠᱛᱚ ᱜᱮ, ᱟᱫᱚ ᱱᱤᱛᱚᱜ ᱨᱮ ᱮᱨ ᱜᱤᱰᱤ ᱠᱟᱜ ᱛᱮᱦᱚᱸ ᱵᱟᱝ ᱜᱟᱱᱚᱜ ᱠᱟᱱᱟ᱾ ᱱᱚᱜᱚᱭ ᱮᱱᱛᱮ ᱛᱮᱦᱮᱧ ᱫᱚ ᱯᱳᱭᱞᱳ ᱟᱥ ᱥᱟᱲ ᱛᱟᱦᱮᱸ ᱠᱟᱱᱟ ᱟᱨ ᱫᱟᱜ ᱨᱮᱱᱟᱜ ᱦᱚᱸ ᱛᱟᱦᱮᱸᱠᱟᱱᱟ, ᱩᱠᱩᱨ ᱫᱟᱜ ᱦᱚᱸ ᱵᱟᱭ ᱫᱟᱜ ᱞᱮᱜᱼᱟ ᱱᱚᱛᱮ ᱢᱟ᱾
ᱵᱟᱝᱟ ᱫᱚ ᱮᱱᱛᱮ ᱞᱮᱴᱳᱜ ᱜᱮᱭᱟ ᱛᱟᱠᱮ ᱛᱮᱢᱟ ᱦᱟᱸᱜ ᱟᱢᱵᱚᱵᱚᱛᱤ ᱛᱤᱭᱩᱜᱚᱜ ᱠᱟᱱ᱾ ᱮᱝᱠᱷᱟ ᱤᱱᱟᱹ ᱞᱟᱦᱟ ᱨᱮ ᱡᱩᱫᱤ ᱮᱱᱛᱮ ᱫᱟᱜ ᱠᱷᱟᱡᱽ᱾
ᱦᱮᱸᱛᱚ ᱟᱫᱚ ᱥᱮᱫᱟᱭ ᱢᱟ ᱚᱱᱠᱟ ᱜᱮ ᱫᱟᱜ ᱵᱟᱲᱟᱭ ᱛᱟᱦᱮᱸᱜ ᱮᱸ ᱯᱩᱭᱞᱩ ᱟᱥᱟᱲ ᱠᱚᱨᱮ ᱱᱚᱜ ᱚᱭ ᱟᱢᱵᱟᱵᱩᱛᱤ ᱠᱚᱨᱮ᱾ ᱟᱨ ᱱᱮᱛᱟᱨ ᱢᱟ ᱚᱱᱠᱟ ᱧᱮᱞ ᱜᱮ ᱵᱟᱝ ᱧᱮᱞᱚᱜ ᱠᱟᱱᱟ, ᱱᱚᱜᱚᱭ ᱛᱮᱦᱤᱧ ᱯᱩᱭᱞᱳ ᱟᱥᱟᱲ ᱪᱟᱞᱟᱣ ᱮᱱᱟ᱾ ᱮᱸ ᱟᱞᱮ ᱥᱮᱫ ᱦᱚᱸ ᱚᱱᱠᱟᱜᱮ ᱥᱟᱰᱮ ᱫᱚ ᱨᱤᱢᱤᱞ ᱠᱚᱫᱚᱭ ᱥᱟᱰᱮ ᱵᱟᱲᱟ ᱠᱮᱫ ᱜᱮᱭᱟ᱾ ᱟᱫᱚ ᱫᱟᱜ ᱫᱚ ᱵᱟᱭ ᱫᱟᱜ ᱞᱮᱫᱟ ᱟ ᱫᱟᱜ ᱞᱮᱫᱟᱭ ᱚᱱᱮ ᱠᱤᱪᱷᱩ ᱫᱤᱱ ᱞᱟᱦᱟ ᱨᱮᱜᱮ ᱟᱨᱥ ᱠᱤ ᱮᱸ ᱯᱩᱱ ᱢᱚᱬᱮ ᱢᱟᱦᱟ ᱞᱟᱦᱟ ᱨᱮᱜᱮ, ᱟᱫᱚ ᱚᱱᱟ ᱫᱟᱜ ᱨᱮᱜᱮ ᱟᱨ ᱤᱡᱟᱹ ᱦᱩᱭᱱᱟ ᱟᱨᱠᱤ ᱪᱟᱨᱟ ᱠᱚᱫᱚ ᱜᱤᱰᱤ ᱵᱟᱲᱟ ᱦᱩᱭ ᱠᱟᱱᱟ᱾ ᱯᱚᱨ ᱵᱟᱲᱟ ᱦᱩᱭ ᱠᱟᱱᱟ ᱟᱫᱚ ᱛᱮᱦᱮᱧ ᱛᱤᱥᱮ ᱫᱟᱜ ᱫᱟᱭ? ᱡᱟᱦᱟᱸ ᱜᱤᱰᱤ ᱦᱩᱭ ᱠᱟᱱᱟ ᱚᱱᱟ ᱦᱚᱸ ᱯᱟᱪᱮ ᱟᱨᱚᱭ ᱥᱤᱛᱩᱝ ᱛᱮᱭ ᱜᱚᱡ᱾
ᱦᱮᱸ ᱟᱨ ᱦᱚᱜᱼᱚᱭ ᱱᱚᱝᱠᱟ ᱮᱱᱛᱮᱜ ᱥᱮᱫᱟᱭ ᱫᱚ ᱮᱱ ᱛᱮᱜ ᱱᱤᱛ ᱛᱮᱫᱚ ᱚᱛ ᱦᱟᱥᱟ ᱠᱚ ᱫᱟᱜ ᱞᱟᱹᱵᱤᱜ ᱮᱜ ᱠᱟᱱ ᱛᱟᱦᱮᱸᱱᱟᱭ ᱞᱚᱦᱚᱫᱚᱜ ᱠᱟᱱ ᱛᱟᱦᱮᱸᱱᱟ ᱟᱨ ᱱᱚᱝᱠᱟ ᱫᱷᱟᱨᱟ ᱫᱚ ᱵᱟᱭ ᱥᱤᱛᱩᱝ ᱮᱫ ᱠᱟᱱ ᱛᱟᱦᱮᱸᱱᱟ ᱚᱱᱠᱟ ᱫᱚ ᱟᱨ ᱱᱤᱛ ᱛᱮᱫᱚ ᱮᱱᱛᱮᱜ ᱠᱷᱮᱛ ᱠᱚᱦᱚᱸ ᱦᱟᱹᱨᱭᱟᱹᱲ ᱜᱮ ᱱᱟᱹᱭ ᱱᱟᱞᱟ ᱠᱚᱦᱚᱸ ᱦᱟᱹᱨᱭᱟᱹᱲ ᱜᱮ ᱵᱟᱝ ᱥᱮ? ᱟᱨ ᱰᱟᱹᱝᱨᱤ ᱠᱚᱦᱚᱸ ᱵᱚᱞᱮ ᱠᱚᱥᱴᱚ ᱵᱟᱝ ᱦᱩᱭᱩᱜ ᱠᱟᱱ ᱛᱟᱠᱚ ᱛᱟᱦᱮᱸᱱᱟ ᱱᱤᱛᱚᱜ ᱫᱚ ᱵᱚᱞᱮ ᱟᱵᱚ ᱫᱚ ᱵᱚᱞᱮ ᱱᱤᱥᱪᱤᱱ ᱵᱚᱱ ᱛᱟᱦᱮᱸᱱ ᱠᱟᱱ ᱛᱟᱦᱮᱸᱱᱟ, ᱚᱱᱮ ᱵᱚᱞᱮ ᱟᱯᱷᱚᱨ ᱠᱚᱜᱮ ᱵᱚᱞᱮ ᱱᱟᱥᱮᱱᱟᱜ ᱞᱟᱹᱴᱩ ᱞᱮᱱᱠᱷᱟᱡᱽ ᱜᱟᱹᱭ ᱰᱟᱝᱨᱤ ᱦᱚᱸ ᱧᱮᱞ ᱦᱩᱭᱩᱜᱼᱟ ᱟᱨ ᱵᱟᱝᱠᱷᱟᱱ ᱢᱚᱸᱡᱽ ᱜᱮᱠᱚ ᱟᱹᱛᱤᱧ ᱛᱟᱦᱮᱸᱱᱟ᱾ ᱟᱫᱚ ᱱᱤᱛᱚᱜ ᱢᱟ ᱜᱷᱟᱥ ᱠᱚᱦᱚᱸ ᱮᱠᱫᱚᱢ ᱨᱚᱸᱜᱚ ᱪᱟᱵᱟᱜᱼᱟ, ᱜᱟᱹᱭ ᱰᱟᱝᱨᱤ ᱠᱚᱣᱟᱜ ᱦᱚᱸ ᱠᱚᱥᱴᱚ᱾ ᱟᱨ ᱟᱵᱚ ᱦᱚᱲ ᱠᱚᱦᱚᱸ ᱮᱸ ᱯᱩᱠᱷᱨᱤ ᱠᱚᱨᱮ ᱫᱟᱜ ᱠᱚᱦᱚᱸ ᱟᱸᱡᱮᱫᱚᱜ ᱠᱟᱱᱟ ᱪᱮᱫ ᱨᱚᱦᱚᱲ ᱪᱟᱵᱟᱭᱱᱟ ᱟᱨᱦᱚᱸ ᱛᱩᱯᱩ ᱠᱚᱨᱮᱱᱟᱜ ᱦᱚᱸ ᱚᱥᱩᱵᱤᱫᱷᱟ ᱦᱩᱭᱩᱜ ᱠᱟᱱᱟ ᱠᱩᱧ ᱵᱚᱨᱥᱟ ᱫᱚ ᱮᱱᱛᱮᱜ ᱟᱭᱢᱟ ᱜᱮ ᱠᱚᱥᱴᱚ᱾ ᱟᱨ ᱡᱟᱦᱟᱸ ᱠᱚᱨᱮ ᱫᱚ ᱱᱚᱞ ᱠᱚᱦᱚᱸ ᱚᱱᱠᱟ ᱵᱟᱹᱱᱩᱜ ᱟᱹᱱᱤᱡᱽ᱾ ᱟᱞᱮ ᱥᱮᱫ ᱫᱚ ᱚᱱᱠᱟ ᱱᱚᱞ ᱠᱚᱦᱚᱸ ᱵᱟᱹᱱᱩᱜ ᱟᱹᱱᱤᱡᱽ᱾
ᱚ ᱦᱮᱸ ᱟᱞᱮ ᱱᱚᱛᱮ ᱫᱚ ᱦᱮᱱᱟᱜᱼᱟ᱾ ᱦᱮᱸ ᱟᱫᱚ ᱚᱱᱠᱟ ᱜᱮᱦᱟᱸ ᱫᱟᱜᱽ ᱨᱮ ᱟᱨᱠᱤ ᱩᱱᱟᱹᱜ ᱴᱟᱜ ᱫᱚ ᱟᱱᱟᱴ ᱫᱚ ᱵᱟᱹᱱᱩᱜᱼᱟ᱾ ᱱᱚᱜᱼᱚᱭ ᱤᱭᱟᱹ ᱠᱚ ᱦᱮᱱᱟᱜᱼᱟ ᱢᱤᱱᱤ ᱠᱚ ᱦᱮᱱᱟᱜᱼᱟ ᱥᱟᱵᱽᱢᱟᱨᱥᱟᱞ ᱠᱚ ᱦᱮᱱᱟᱜᱼᱟ ᱟᱞᱮ ᱥᱮᱫ ᱫᱚ᱾ ᱟᱨ ᱫᱟᱜᱽ ᱠᱚᱫᱚ ᱮᱵᱮᱞᱮᱵᱮᱞ ᱜᱮ ᱦᱮᱱᱟᱜᱼᱟ ᱥᱟᱨᱟᱫᱤᱱ ᱜᱮ ᱧᱟᱢᱚᱜᱼᱟ᱾ ᱟᱨ ᱚᱱ ᱡᱟᱦᱟᱸ ᱜᱟᱰᱟ ᱠᱚ ᱦᱮᱱᱟᱜᱼᱟ ᱚᱱᱟ ᱠᱚᱫᱚ ᱟᱫᱚ ᱥᱮᱨᱢᱟ ᱡᱟᱹᱲᱤ ᱵᱟᱝ ᱠᱷᱟᱱ ᱫᱚ ᱵᱟᱝ ᱯᱮᱨᱮᱡᱚᱜᱼᱟ ᱛᱚ ᱟᱫᱚ ᱚᱱᱟ ᱠᱚᱫᱚ ᱯᱮᱨᱮᱡᱽ ᱫᱚ ᱵᱟᱹᱱᱩᱜᱼᱟ ᱟᱨᱠᱤ ᱟᱫᱚ ᱡᱟᱦᱟᱸ ᱛᱤᱥ ᱦᱚᱭᱛᱳ ᱮᱸ ᱰᱟᱝᱨᱤ ᱠᱚ ᱟᱹᱨᱩᱵᱽ ᱤᱫᱤ ᱞᱮᱠᱷᱟᱱ ᱥᱮ ᱫᱟᱜᱽ ᱧᱩ ᱤᱫᱤ ᱞᱮᱠᱷᱟᱱ ᱚᱱᱠᱟ ᱞᱮ ᱠᱟ ᱫᱚ ᱫᱟᱜᱽ ᱫᱚ ᱵᱟᱠᱚ ᱧᱟᱢ ᱫᱟ᱾ ᱟᱫᱚ ᱚᱱᱮ ᱚᱲᱟᱜ ᱠᱚᱨᱮ ᱜᱮ ᱡᱟᱦᱟᱸ ᱦᱮᱱᱟᱜᱼᱟ ᱢᱟᱴᱷ ᱠᱚᱨᱮ ᱡᱟᱦᱟᱸ ᱢᱤᱫ ᱵᱟᱨ ᱢᱤᱱᱤ ᱠᱚ ᱦᱮᱱᱟᱜᱼᱟ᱾ ᱟᱫᱚ ᱚᱱᱟ ᱠᱚᱨᱮᱜᱮ ᱧᱩ ᱵᱟᱲᱟᱭ ᱫᱟᱠᱚ ᱫᱟᱜᱽ ᱠᱚ ᱡᱟᱦᱟᱸ ᱛᱚᱸᱵᱟ ᱠᱚᱜ ᱠᱟᱱᱟ ᱚᱱᱟ ᱥᱩᱨ ᱨᱮᱜᱮ ᱚᱱᱟ ᱟᱨᱠᱤ ᱧᱩ ᱵᱟᱲᱟ ᱠᱟᱛᱮ ᱦᱮᱱᱟᱜ ᱠᱚᱣᱟ ᱱᱮᱛᱟᱨ ᱫᱚ
ᱦᱳᱭ ᱟᱫᱚ ᱦᱮᱸ ᱚᱱᱮ ᱚᱱᱠᱟᱢ ᱞᱟᱹᱭ ᱠᱮᱫ ᱞᱮᱠ ᱟ ᱟᱯᱮᱥᱮᱫ ᱫᱚ ᱫᱟᱜᱽ ᱨᱮᱱᱟᱜ ᱩᱱᱟᱹᱜ ᱠᱚᱥᱴᱚ ᱵᱟᱹᱱᱩᱜᱼᱟ ᱟᱨ ᱡᱟᱦᱟᱸᱥᱮᱫ ᱫᱟᱜᱽ ᱨᱮᱱᱟᱜ ᱠᱚᱥᱴᱚ ᱢᱮᱱᱟᱜᱼᱟ ᱚᱱᱛᱮ ᱫᱚ ᱮᱱᱛᱮ ᱟᱭᱢᱟ ᱜᱮ ᱠᱚᱥ ᱴᱚ ᱟᱨᱦᱚᱸ ᱱᱚᱜᱼᱚᱭ ᱱᱚᱝᱠᱟ ᱥᱤᱛᱩᱝ ᱮᱫ ᱠᱟᱱᱟ ᱫᱟᱜᱽ ᱦᱚᱸ ᱵᱟᱭ ᱫᱟᱜᱽ ᱮᱫ ᱠᱟᱱᱟ ᱟᱨ ᱟᱨ ᱚᱱᱮᱧ ᱢᱮᱱᱟ ᱛᱤᱱᱟᱹᱜ ᱫᱤᱱ ᱪᱚ ᱟᱨ ᱠᱚᱭᱚᱜ ᱦᱩᱭᱩᱜ ᱱᱤᱛ ᱛᱮᱫᱚ ᱮᱱᱛᱮᱜ ᱫᱟᱜᱽ ᱨᱮᱭᱟᱲᱮᱫ ᱠᱟᱱ ᱛᱟᱦᱮᱱᱟᱭ᱾
ᱦᱮᱸ ᱦᱮᱸ ᱚᱱᱠᱟ ᱜᱮ ᱵᱟᱲᱟ
ᱡᱟᱦᱟᱸᱱᱟᱜ ᱠᱚ ᱞᱟᱹᱜᱤᱫ ᱦᱚᱸ ᱟᱵᱚ ᱟᱹᱛᱩ ᱚᱲᱟᱜ ᱨᱮᱫᱚ ᱵᱟᱨᱦᱮ ᱵᱟᱢ ᱩᱰᱩᱠ ᱞᱮᱱᱠᱷᱟᱡ ᱫᱚ ᱚᱱᱛᱮ ᱵᱟᱝ ᱦᱩᱭᱩᱜ ᱦᱮᱸ ᱥᱮ ᱵᱟᱝ ᱟᱨ ᱱᱩᱱᱟᱹᱜ ᱥᱤᱛᱩᱝ ᱨᱮ ᱡᱩᱫᱤ ᱱᱚᱝᱠᱟᱢ ᱩᱰᱩᱠ ᱵᱟᱲᱟᱭᱟ ᱮᱱᱛᱮ ᱠᱟᱹᱢᱤ ᱞᱟᱹᱜᱤᱫ ᱫᱚ ᱩᱰᱩᱠᱚᱜ ᱦᱩᱭᱩᱜ ᱜᱮᱭᱟ ᱵᱟᱝ ᱩᱰᱩᱠ ᱠᱚ ᱠᱷᱟᱡᱽ ᱫᱚ ᱞᱟᱹᱠᱛᱤ ᱡᱤᱱᱤᱥ ᱪᱤᱠᱟᱹ ᱠᱟᱛᱮ ᱮᱢ ᱟᱹᱜᱩᱭᱟ ᱦᱮᱸ ᱥᱮ ᱵᱟᱝ ᱟᱨ ᱱᱚᱣᱟ ᱥᱤ ᱥᱤᱛᱩᱝ ᱨᱮ ᱫᱟᱬᱟ ᱵᱟᱲᱟᱭ ᱦᱚᱸ ᱵᱟᱝ ᱴᱷᱤᱠ ᱠᱟᱱᱟ, ᱛᱤᱱᱟᱹᱜ ᱠᱟᱹᱢᱤ ᱢᱮᱱ ᱠᱟᱛᱮ ᱛᱤᱱᱟᱹᱜ ᱮᱢ ᱠᱟᱹᱢᱤᱭᱟ ᱾ ᱟᱵᱚ ᱢᱟ ᱮᱥᱮ ᱨᱮᱦᱚᱸ ᱛᱮᱭᱥᱮ ᱨᱮᱦᱚᱸ ᱵᱚᱞᱮ ᱵᱮᱜᱚᱨ ᱫᱩᱲᱩᱵ ᱛᱮᱢᱟ ᱵᱟᱵᱚᱱ ᱡᱚᱢ ᱛᱟᱦᱮᱱᱟ ᱾ ᱡᱟᱦᱟᱸᱱᱟᱜ ᱵᱟᱝ ᱡᱟᱦᱟᱸᱱᱟᱜ ᱞᱟᱹᱠᱛᱤ ᱯᱟᱲᱟᱣᱵᱚᱱ ᱜᱮᱭᱟ ᱪᱟᱞᱟᱜ ᱦᱩᱭᱩᱜᱼᱟ ᱩᱰᱩᱠᱚᱜ ᱦᱩᱭᱩᱜᱼᱟ ᱥᱟᱦᱟᱱ ᱫᱚ ᱥᱟᱠᱟᱢ ᱫᱚ ᱡᱤᱭᱦᱮᱫ ᱦᱩᱭᱩᱜ ᱜᱮᱭᱟ ᱵᱟᱝ ᱡᱟᱦᱟᱸᱱᱟᱜ ᱵᱟᱝ ᱡᱟᱦᱟᱸᱱᱟᱜ ᱾
ᱦᱩᱸ ᱟᱫᱚ ᱚᱱᱟ ᱠᱚᱫᱚ ᱞᱟᱹᱠᱛᱤᱭᱟᱱ ᱡᱤᱱᱤᱥ ᱜᱮ ᱠᱟᱱᱟ ᱛᱚ ᱦᱚᱸᱜᱼᱚᱭ ᱟᱨ ᱱᱮᱛᱟᱨ ᱠᱟᱹᱡᱽ ᱡᱩᱫᱤ ᱥᱟᱦᱟᱱ ᱥᱟᱠᱟᱢ ᱠᱚᱦᱚᱸ ᱵᱟᱢ ᱡᱚᱜᱟᱲ ᱥᱚᱜᱟᱲ ᱠᱟᱜ ᱟᱫᱚ ᱱᱚᱜᱼᱚᱭ ᱡᱟᱹᱯᱩᱫ ᱫᱤᱱ ᱠᱚ ᱦᱤᱡᱩᱜ ᱠᱟᱱᱟ ᱟᱫᱚ ᱩᱱᱫᱚ ᱟᱥᱟᱲ ᱵᱚᱸᱜᱟ ᱫᱤᱱ ᱛᱚ ᱡᱟᱹᱯᱩᱫ ᱫᱤᱱ ᱩᱱᱫᱚ ᱫᱟᱜᱽ ᱵᱟᱲᱟᱭᱟ ᱟᱫᱚ ᱩᱱᱫᱚ ᱯᱟᱸᱡᱟ ᱠᱟᱛᱮ ᱚᱠᱟᱨᱮᱢ ᱧᱟᱢᱟ ᱩᱱ ᱵᱟᱝ ᱥᱮ ᱾
ᱢᱟᱥᱮ ᱚᱱᱟ ᱠᱚᱫᱚ ᱚᱠᱚᱭ ᱴᱷᱮᱡ ᱮᱢ ᱠᱚᱭᱟ ᱚᱠᱚᱭ ᱮᱢ ᱢᱮᱛᱟᱣᱟᱭᱟ ᱦᱮᱸ ᱥᱮ ᱚᱱᱟ ᱦᱚᱸ ᱛᱚ ᱵᱟᱭ ᱜᱟᱱᱚᱜ ᱠᱟᱱᱟ ᱠᱤ ᱚᱱᱟ ᱫᱚ ᱫᱷᱟᱨ ᱯᱟᱸᱧᱪᱟ ᱡᱤᱱᱤᱥ ᱦᱚᱸ ᱵᱟᱝ ᱠᱟᱱᱟ, ᱡᱮᱢ ᱢᱮᱛᱟᱣᱭᱟ ᱛᱷᱚᱲᱟ ᱜᱟᱱ ᱮᱢ ᱦᱟᱛᱟᱲᱟ ᱯᱮ ᱮᱢᱚᱱ ᱱᱟᱦᱟᱸᱜ ᱞᱮ ᱨᱩᱣᱟᱹᱲ ᱠᱟ ᱛᱟᱯᱮᱭᱟ ᱵᱟᱝ, ᱚᱱᱟ ᱫᱚ ᱥᱟᱱᱟᱢ ᱟᱯᱱᱟᱨ ᱴᱷᱮᱡ ᱠᱟᱱ ᱜᱮᱭᱟ ᱛᱤᱱᱟᱹᱜ ᱮᱢ ᱡᱩᱜᱟᱜᱼᱟ ᱩᱱᱟᱹᱜ ᱜᱟᱯᱟ ᱫᱤᱱ ᱟᱢᱟᱜ ᱜᱮ ᱥᱩᱠ ᱦᱩᱭᱩᱜ ᱛᱟᱢᱟ ᱾ ᱟᱨ ᱟᱵᱚ ᱦᱚᱲ ᱫᱚ ᱵᱟᱹᱭᱦᱟᱹᱲ ᱪᱟᱥᱵᱟᱥᱤ ᱠᱟᱱᱟ ᱵᱚᱱ ᱢᱤᱫ ᱫᱚᱢ ᱨᱮᱵᱚᱱ ᱩᱰᱩᱠ ᱯᱷᱟᱨᱟᱠ ᱠᱚᱜᱼᱟ ᱰᱮᱹᱞᱤ ᱚᱱᱛᱮ ᱫᱟᱠᱟ ᱠᱚᱵᱚᱱ ᱤ ᱤᱭᱟ ᱟᱫᱚ ᱛᱤᱱᱟᱹᱜ ᱵᱟᱹᱴᱤ ᱛᱷᱟᱹᱨᱤ ᱠᱚᱨᱮ ᱫᱚᱢ ᱡᱚᱢᱟ ᱦᱮᱸ ᱥᱮ, ᱟᱨ ᱮᱱᱛᱮ ᱛᱷᱟᱹᱨᱤ ᱨᱮᱱᱟᱜ ᱡᱚᱢ ᱨᱮᱱᱟᱜ ᱜᱮ ᱵᱟᱝ ᱠᱟᱱᱟ ᱯᱟᱛᱲᱟ ᱠᱚ ᱢᱮᱱ ᱞᱮᱠᱟ ᱥᱮᱫᱟᱭ ᱦᱚᱲ ᱯᱟᱛᱲᱟ ᱚᱱᱟ ᱠᱚᱨᱮ ᱜᱮ ᱫᱟᱠᱟ ᱫᱚ ᱥᱤᱵᱤᱞᱟ ᱵᱟᱨᱦᱮ ᱨᱮᱫᱚ ᱟᱨ ᱨᱳᱡᱽ ᱫᱤᱱ ᱵᱚᱱ ᱪᱟᱞᱟᱜᱼᱟ ᱦᱮᱸ ᱨᱳᱡᱽ ᱫᱤᱱ ᱵᱚᱱ ᱪᱟᱞᱟᱜᱼᱟ ᱨᱳᱡᱽ ᱫᱤᱱ ᱵᱚᱱ ᱤᱫᱤᱭᱟ ᱨᱳᱡᱽ ᱫᱤᱱ ᱫᱚᱨᱠᱟᱨ ᱵᱚᱱᱟ, ᱟᱫᱚ ᱱᱤᱛᱚᱜ ᱠᱷᱚᱡ ᱠᱚᱥᱴᱚ ᱢᱚᱥᱴᱚ ᱛᱮ ᱡᱩᱫᱤ ᱵᱟᱵᱚᱱ ᱡᱳᱜᱟᱲ ᱞᱮᱠᱟᱱ ᱛᱚ ᱜᱟᱯᱟ ᱫᱤᱱ ᱨᱮ ᱪᱤᱠᱟ ᱠᱟᱛᱮ ᱵᱚᱱ ᱡᱚᱢᱟ ᱦᱮᱸ ᱥᱮ ᱾
ᱦᱮᱸ ᱦᱮᱸ ᱦᱮᱸ ᱚᱱᱟᱢᱟ ᱠᱟᱛᱷᱟ ᱠᱟᱱ ᱜᱮᱭᱟ ᱾
ᱟᱨ ᱱᱤᱛᱚᱜ ᱦᱟᱸᱜ ᱵᱟᱭ ᱫᱟᱜ ᱟᱵᱚᱱ ᱠᱟᱱᱟ ᱾ ᱟᱨ ᱦᱟᱸᱜ ᱡᱩᱫᱤ ᱟᱪᱠᱟ ᱫᱟᱜ ᱮ ᱡᱟᱹᱲᱤᱭᱟ, ᱛᱚᱵᱮ ᱠᱷᱟᱱ ᱫᱚ ᱦᱟᱸᱜ ᱛᱤᱱᱟᱹᱜ ᱫᱤᱱ ᱪᱚᱭ ᱡᱟᱹᱯᱩᱫᱟ ᱾ ᱢᱤᱫ ᱢᱟᱥ ᱚᱱᱠᱟ ᱵᱟᱭ ᱡᱟᱹᱯᱩᱫ ᱞᱮᱫᱟ ᱞᱟᱦᱟ ᱵᱚᱪᱷᱚᱨ, ᱥᱮᱨᱚᱠᱚᱢ ᱡᱩᱫᱤ ᱡᱟᱹᱯᱩᱫ ᱠᱮᱫᱟ ᱟᱨ ᱡᱩᱫᱤ ᱡᱟᱸᱦᱟᱭᱟᱜ ᱥᱟᱦᱟᱱ ᱠᱚ ᱵᱟᱹᱱᱩᱜ ᱛᱟᱭᱟ ᱾ ᱛᱤᱱᱟᱹᱜ ᱠᱚᱥᱴᱚ ᱦᱩᱭᱩᱜ ᱛᱟᱭᱟ ᱪᱮᱠᱟᱛᱮᱭ ᱫᱟᱠᱟᱭᱟ? ᱦᱮᱸᱥᱮ ᱟᱫᱚ ᱚᱱᱟᱛᱮᱼᱼ ᱢᱮᱱᱟ ᱡᱚᱠᱷᱚᱱ ᱱᱤᱛᱚᱜ ᱵᱟᱭ ᱫᱟᱜ ᱮᱜ ᱠᱟᱱᱟ ᱾ ᱚᱱᱟ ᱟᱨ ᱡᱩᱫᱤ ᱪᱟᱥᱵᱟᱥ ᱢᱤᱫ ᱫᱚᱢ ᱪᱟᱥᱵᱟᱥ ᱨᱮᱵᱚᱱ ᱞᱟᱜᱟᱣ ᱞᱮᱱᱠᱷᱟᱱ ᱫᱚ ᱚᱯᱥᱚᱱ ᱦᱚᱸ ᱵᱟᱝ ᱦᱩᱭᱩᱜ ᱛᱟᱵᱚᱱᱟ ᱾ ᱮ ᱱᱚᱶᱟ ᱵᱟᱹᱱᱩᱜ ᱛᱤᱧᱟᱹ ᱦᱟᱱᱟ ᱵᱟᱹᱱᱩᱜ ᱛᱤᱧᱟᱹ, ᱟᱫᱚ ᱛᱚᱠᱷᱚᱱ ᱫᱚ ᱚᱠᱟ ᱥᱮᱫ ᱮᱢ ᱠᱟᱹᱢᱤᱭᱟ? ᱟᱨ ᱦᱚᱸ ᱟᱯᱮ ᱥᱮᱫ ᱫᱚ ᱡᱚᱸᱰᱨᱟ ᱠᱚᱫᱚ ᱠᱚ ᱪᱟᱥᱟ ᱥᱮ ᱵᱟᱝ?
ᱦᱮᱸ ᱪᱟᱥ ᱫᱚ ᱪᱟᱥ ᱦᱚᱸ ᱦᱩᱭᱩᱜ ᱜᱮᱭᱟ ᱾ ᱱᱚᱜᱼᱚᱭ ᱱᱤᱛᱚᱝ ᱪᱟᱥ ᱦᱩᱭ ᱠᱟᱱᱟ ᱾ ᱦᱮᱸ ᱡᱚᱸᱰᱨᱟ ᱠᱚ ᱚᱱᱟ ᱠᱚᱦᱚᱸ ᱢᱚᱴᱟᱢᱩᱴᱤ ᱵᱷᱟᱞᱤ ᱜᱮ ᱦᱩᱭ ᱠᱟᱱᱟ ᱟᱨᱠᱤ ᱾
ᱛᱟᱨᱯᱚᱨ ᱦᱚᱸᱜᱼᱚᱭ ᱤᱭᱟᱹ ᱠᱚ ᱛᱟᱦᱮᱸ ᱠᱟᱱᱟ, ᱛᱩᱲᱤ ᱠᱚ ᱛᱟᱦᱮᱸ ᱠᱟᱱᱟ, ᱠᱷᱚᱥᱞᱟ ᱠᱚ ᱛᱟᱦᱮᱸ ᱠᱟᱱᱟ ᱾ ᱠᱟᱱᱟ ᱩᱛᱩ ᱡᱚᱢ ᱞᱮᱠᱟ ᱵᱮᱸᱜᱟᱲ ᱠᱚ ᱪᱟᱥ ᱵᱟᱲᱟ ᱦᱩᱭ ᱟᱠᱟᱱᱟ ᱾
ᱟᱫᱚ ᱦᱳᱭ ᱚᱱᱮ ᱚᱱᱠᱟ ᱞᱮᱠᱟ ᱜᱮ ᱡᱩᱫᱤ ᱛᱟᱠ ᱡᱩᱫᱤ ᱚᱱᱠᱟᱜᱮ ᱵᱟᱛᱟᱨᱱᱟ ᱛᱚᱵᱮ ᱱᱚᱛᱮ ᱚᱠᱟ ᱥᱮᱫ ᱡᱚᱸᱰᱨᱟ ᱥᱮᱫ ᱵᱚᱱ ᱪᱟᱞᱟᱜᱼᱟ ᱥᱮ ᱦᱩᱲᱩ ᱥᱮᱫ ᱵᱚᱱ ᱪᱟᱞᱟᱜᱼᱟ ᱾ ᱪᱟᱞᱟᱜ ᱦᱮᱸ ᱥᱮ ᱵᱟᱝ? ᱦᱟᱱᱛᱮ ᱱᱷᱟᱛᱮ ᱟᱨᱦᱚᱸ ᱥᱮ ᱱᱚᱣᱟ ᱥᱟᱦᱟᱱ ᱥᱟᱠᱟᱢ ᱢᱮᱢ ᱡᱟᱹᱦᱤᱸᱛᱟ ᱾ ᱚᱱᱟ ᱞᱟᱹᱜᱤᱫ ᱱᱤᱛᱚᱜ ᱥᱤᱛᱩᱝ ᱨᱮ ᱵᱟᱵᱚᱱ ᱩᱰᱩᱠᱚᱜ ᱠᱟᱱ ᱛᱷᱮ ᱵᱟᱝ ᱦᱳᱭᱳᱜ ᱠᱟᱱ ᱛᱟᱵᱚᱱᱟ ᱟᱨ ᱥᱚᱢᱚᱭ ᱨᱮᱜᱮ ᱥᱟᱱᱟᱢᱟᱜ ᱪᱮᱠᱟ ᱦᱩᱭᱩᱜᱼᱟ ᱮᱱᱛᱮᱫ ᱥᱳᱢᱳ ᱨᱮ ᱵᱟᱢ ᱪᱮᱠᱟᱭ ᱠᱷᱟᱡ ᱛᱟᱭᱚᱢ ᱫᱟᱨᱟᱢ ᱠᱚᱥᱴᱚ ᱦᱩᱭᱩᱜᱼᱟ᱾ ᱥᱟᱦᱟᱱ ᱦᱚᱸ ᱡᱚᱜᱟᱲ ᱜᱮ ᱦᱩᱭᱩᱜᱼᱟ ᱤᱭᱟᱹ ᱦᱚᱸ ᱥᱟᱠᱟᱢ ᱠᱚᱦᱚᱸ ᱡᱚᱜᱟᱲ ᱜᱮ ᱦᱩᱭᱩᱜᱼᱟ ᱟᱫᱚ ᱵᱚᱞᱮ ᱱᱤᱭᱟᱹ ᱵᱚᱞᱮ ᱥᱤᱛᱩᱝ ᱠᱷᱚᱱ ᱵᱟᱧᱪᱟᱣ ᱠᱟᱛᱮᱜ ᱵᱚᱱ ᱠᱟᱹᱢᱤ ᱢᱟ ᱱᱩᱱᱟᱹᱜ ᱥᱤᱛᱩᱝ ᱨᱮᱫᱚ ᱵᱟᱭ ᱴᱷᱤᱠᱚᱜ ᱠᱟᱱᱟ ᱩᱰᱩᱠ ᱵᱟᱲᱟᱭ ᱫᱟᱬᱟ ᱵᱟᱲᱟᱭ ᱦᱮᱸᱥᱮ ᱵᱟᱝ? ᱟᱹᱰᱤ ᱟᱸᱴ ᱜᱮ ᱥᱤ ᱛᱩᱝ ᱠᱟᱱᱟ ᱟᱹᱰᱤ ᱡᱳᱨ ᱜᱮ ᱟᱞᱮᱥᱮᱫ ᱫᱚ ᱥᱤᱛᱩᱝ ᱠᱟᱱᱟ ᱟᱭᱢᱟ ᱦᱚᱲ ᱱᱚᱶᱟ ᱥᱤᱛᱩᱝ ᱛᱮᱠᱚ ᱨᱩᱣᱟᱹ ᱦᱟᱹᱥᱩᱜ ᱠᱟᱱᱟ
ᱦᱮᱸ ᱟᱞᱮ ᱥᱮᱫ ᱦᱚᱸ ᱚᱱᱠᱟ ᱜᱮ ᱨᱩᱣᱟᱹ ᱫᱚᱠᱚ ᱨᱩᱣᱟᱹ ᱦᱟᱹᱥᱳ ᱵᱟᱲᱟᱜ ᱠᱟᱱ ᱜᱮᱭᱟ ᱟᱫᱚ ᱚᱱᱠᱟ ᱨᱮᱦᱚᱸ ᱟᱨᱠᱤ ᱡᱟᱦᱟᱸ ᱞᱮᱠᱟ ᱛᱮᱜᱮ ᱡᱚᱜᱟᱲ ᱥᱚᱜᱟᱲ ᱫᱚ ᱦᱩᱭᱩᱜ ᱜᱮᱭᱟ ᱟᱫᱚ ᱚᱱᱠᱟᱜᱮ ᱥᱮᱛᱟᱜ ᱨᱮᱜᱮ ᱪᱟᱞᱟᱜ ᱦᱩᱭᱩᱜ ᱠᱟᱱᱟ ᱡᱟᱦᱟᱸᱞᱮᱠᱟᱜᱮ ᱠᱟᱹᱡ ᱵᱟᱥ ᱵᱟᱥᱠᱮᱭᱟᱜ ᱡᱚᱢ ᱵᱟᱲᱟ ᱠᱟᱛᱮ ᱪᱟᱞᱟᱣ ᱳᱰᱳᱝ ᱜᱚ ᱫᱚᱜ ᱦᱩᱭᱩᱜ ᱠᱟᱱᱟ ᱟᱫᱚ ᱥᱮᱱ ᱠᱟᱛᱮ ᱟ. ᱴᱩ ᱯᱟᱴᱩ ᱡᱟᱦᱟᱸ ᱞᱮᱠᱟ ᱜᱮ ᱡᱟᱦᱟᱸ ᱛᱤᱱᱟᱹᱜ ᱜᱮ ᱧᱟᱢᱚᱜ ᱠᱟᱱᱟ ᱟᱨᱠᱤ ᱟᱹᱣᱨᱤ ᱥᱤᱛᱩᱝᱚᱜ ᱞᱟᱦᱟ ᱨᱮᱜᱮ ᱡᱚᱜᱟᱲ ᱥᱚᱜᱟᱲ ᱠᱟᱛᱮᱜ ᱥᱟᱢᱴᱟᱣ ᱵᱟᱲᱟ ᱠᱟᱛᱮᱜ ᱚᱱᱟ ᱠᱚᱜᱮ ᱟᱹᱜᱩ ᱵᱟᱲᱟ ᱦᱩᱭᱩᱜ ᱠᱟᱱᱟ ᱠᱚᱢ ᱠᱚᱢ ᱟᱨᱠᱤ
ᱦᱩᱸ ᱦᱩᱸ ᱟᱨᱦᱚᱸ ᱡᱟᱦᱟᱸᱭᱟᱜ ᱵᱟᱯᱞᱟ ᱠᱚ ᱮᱢᱟᱱ ᱛᱮᱭᱟᱜ ᱠᱚ ᱢᱮᱱᱟᱜᱼᱟᱸ ᱩᱱᱠᱩ ᱠᱚᱢᱟ ᱟᱨᱦᱚᱸ ᱟᱹᱰᱤ ᱡᱟᱹᱥᱛᱤ ᱡᱚᱸᱦᱚᱸᱛᱚᱜ ᱦᱩᱭᱩᱜ ᱠᱟᱱ ᱛᱟᱠᱚᱣᱟ ᱟᱭᱢᱟ ᱠᱤᱪᱷᱩ ᱟᱵᱚᱣᱟᱜ ᱠᱟᱹᱢᱤ ᱫᱚ ᱢᱮᱱᱟᱜᱼᱟᱸ ᱡᱮᱨᱮᱲ ᱜᱩᱨᱤᱡ ᱢᱮᱱᱟᱜᱼᱟ ᱦᱮᱸ ᱥᱮ ᱵᱟᱝ ᱥᱟᱦᱟᱱ ᱥᱟᱠᱟᱢ ᱢᱟ ᱦᱮᱸᱜᱮ ᱟᱨᱦᱚᱸ ᱤᱭᱟᱹ ᱞᱟᱹᱜᱽ ᱨᱮᱱᱟᱜ ᱦᱟᱸᱰᱤ ᱫᱚᱦᱚ ᱦᱩᱭᱱᱟ ᱴᱩᱠᱩᱡ ᱨᱟᱯ ᱦᱩᱭᱱᱟ ᱦᱮᱸ ᱥᱮ ᱵᱟᱝ ᱟᱭᱢᱟ ᱛᱮᱭᱟᱜ ᱟᱭᱢᱟ ᱛᱮᱭᱟᱜ ᱵᱟᱯᱞᱟ ᱦᱚᱲ ᱡᱟᱦᱟᱸᱭ ᱠᱚ ᱵᱟᱯᱞᱟᱜ ᱞᱟᱹᱜᱤᱫ ᱩᱱᱠᱩ ᱫᱚ ᱛᱤᱱᱟᱹᱜ ᱡᱚᱸᱦᱚᱸᱛ ᱦᱩᱭᱩᱜ ᱠᱟᱱ ᱛᱟᱠᱚᱣᱟ ᱱᱚᱣᱟ ᱥᱤᱛᱩᱝ ᱨᱮ ᱚᱱᱟ ᱵᱟᱯᱞᱟ ᱦᱚᱸᱧ ᱢᱮᱱᱫᱟ ᱱᱤᱛᱚᱜ ᱪᱟᱥ ᱵᱟᱥ ᱫᱤᱱ ᱛᱤᱭᱟᱹᱜ ᱠᱟᱛᱮᱜ ᱡᱟᱦᱟᱸᱭ ᱠᱚ ᱵᱟᱯᱞᱟᱜ ᱠᱟᱱᱟ ᱩᱱᱠᱩ ᱫᱚ ᱟᱹᱰᱤ ᱟᱸᱴ ᱜᱮ ᱡᱚᱸᱦᱚᱸᱛ ᱦᱩᱭᱩᱜ ᱠᱟᱱ ᱛᱟᱠᱚᱣᱟ ᱪᱮᱫᱟᱜ ᱥᱮ ᱡᱟᱦᱟᱸᱭ ᱦᱚᱲ ᱮᱢᱱᱤ ᱨᱮ ᱡᱩᱫᱤ ᱢᱮᱱᱟᱜ ᱵᱚᱱᱟ, ᱛᱚᱵᱮ ᱠᱷᱟᱱ ᱪᱮᱫ ᱵᱚᱱ ᱢᱮᱱᱟ? ᱦᱟᱹᱣ ᱛᱤᱦᱤᱧ ᱵᱟᱹᱧ ᱠᱟᱹᱢᱤ ᱞᱮᱠᱷᱟᱡ ᱪᱤᱠᱟᱭᱱᱟ ᱛᱮᱦᱤᱧ ᱢᱚᱸᱡᱽ ᱵᱟᱹᱧ ᱵᱩᱡᱷᱟᱹᱣᱮᱫᱟ ᱜᱟᱯ ᱵᱟᱧ ᱠᱟᱹᱢᱤᱭᱟ ᱡᱟᱦᱟᱸᱭ ᱦᱚᱲ ᱵᱟ ᱯᱞᱟ ᱠᱚᱠᱚ ᱥᱟᱵ ᱥᱩᱨ ᱠᱟᱫᱟ ᱩᱱᱠᱩᱣᱟᱜ ᱫᱚ ᱱᱚᱣᱟ ᱠᱚᱫᱚ ᱵᱟᱝ ᱵᱟᱝ ᱢᱮᱱ ᱫᱚ ᱵᱟᱝ ᱜᱟᱱᱚᱜ ᱠᱟᱱᱟ᱾ ᱪᱮᱫᱟᱜ ᱥᱮ ᱵᱟᱭ ᱠᱟᱹᱢᱤ ᱠᱷᱟᱡ ᱟᱭᱟᱜ ᱜᱤ ᱥᱚᱢᱚᱭ ᱨᱮ ᱵᱟᱭ ᱥᱟᱵ ᱥᱳᱨ ᱫᱟᱲᱮᱭᱟᱜᱼᱟ ᱥᱚᱢᱚᱭ ᱨᱮ ᱵᱟᱭ ᱥᱟᱵ ᱥᱳᱨ ᱫᱟᱲᱮᱭᱟᱜ ᱠᱷᱟᱱ ᱯᱮᱲᱟ ᱯᱟᱹᱨᱣᱟᱹ ᱟᱛᱟᱝ ᱫᱟᱨᱟᱢ ᱨᱮ ᱩᱱᱤ ᱟᱨᱦᱚᱸ ᱢᱩᱥᱠᱤᱞ ᱦᱩᱭᱩᱜ ᱛᱟᱭᱟ ᱟᱫᱚ ᱚᱱᱟ ᱤᱭᱟᱹᱛᱮ ᱩᱱᱠᱩ ᱠᱚᱫᱚ ᱟᱹᱰᱤ ᱠᱚᱥᱴᱚ ᱟᱨ ᱡᱩᱫᱤ ᱛᱷᱚᱲᱟ ᱜᱟᱱᱮ ᱫᱟᱜ ᱠᱮ ᱠᱷᱟᱡ ᱛᱚ ᱛᱷᱚᱲᱟ ᱜᱟᱱ ᱩᱱᱠᱩ ᱦᱚᱲᱟᱜ ᱦᱚᱲᱢᱚ ᱦᱚᱸ ᱨᱟᱣᱟᱞ ᱠᱚᱜᱼᱟ ᱵᱮᱥᱛᱮ ᱫᱷᱟᱨᱟ ᱠᱚ ᱠᱟᱹᱢᱤ ᱠᱮᱭᱟ ᱟᱨ ᱵᱚᱞᱮ ᱵᱚᱞᱮ ᱚᱸᱰᱮ ᱪᱮᱫ ᱤᱧ ᱢᱮᱱᱟ ᱵᱚᱞᱮ ᱵᱟᱯᱞᱟ ᱨᱮ ᱯᱮᱲᱟ ᱠᱚᱠᱚ ᱡᱟᱨᱣᱟ ᱩᱱᱠᱩ ᱠᱚᱣᱟᱜ ᱦᱚᱸ ᱛᱷᱚᱲᱟ ᱢᱚᱸᱡᱽ ᱦᱩᱭ ᱠᱚᱜ ᱛᱟᱠᱚᱣᱟ ᱡᱟᱸᱦᱟ ᱨᱮ ᱵᱟᱯᱞᱟ ᱵᱤᱦᱟᱹ ᱠᱚ ᱯᱮᱲᱟ ᱚᱲᱟᱜ ᱮᱢ ᱪᱟᱞᱟᱜᱼᱟ ᱟᱨ ᱱᱩᱱᱟᱹᱜ ᱞᱚᱞᱚ ᱥᱤᱛᱩᱝ ᱦᱚᱭ ᱚᱠᱟ ᱠᱚᱨᱮᱢ ᱪᱤᱠᱟ ᱵᱟᱲᱟᱭᱟ ᱦᱚᱲ ᱚᱲᱟᱜ ᱨᱮᱫᱚ ᱚᱱᱠᱟ ᱫᱚᱢ ᱫᱩᱲᱩᱵ ᱛᱤᱸᱜᱩ ᱫᱟᱲᱮᱭᱟᱜᱼᱟᱢ ᱵᱟᱢ ᱫᱩᱲᱩᱵ
ᱩᱸᱦᱩ ᱩᱸᱦᱩᱜ ᱚᱱᱠᱟ ᱫᱚ ᱫᱩᱲᱩᱵ ᱛᱤᱜᱩ ᱵᱟᱝ ᱜᱟᱱᱚᱜᱼᱟ
ᱦᱮᱸ ᱟᱫᱚ ᱡᱩᱫᱤ ᱫᱟᱜ ᱨᱮᱭᱟᱲ ᱠᱟᱜ ᱠᱷᱟᱡ ᱚᱱᱮ ᱠᱚ ᱢᱮᱱ ᱞᱮᱠᱷᱟ ᱪᱟᱞᱟᱣᱱᱟᱢ ᱟᱨᱮᱢ ᱨᱩᱣᱟᱹᱲᱱᱟ ᱟᱫᱚ ᱱᱚᱝᱠᱟ ᱡᱩᱫᱤ ᱥᱤᱛᱩᱝ ᱫᱚ ᱪᱟᱞᱟᱜ ᱦᱚᱲ ᱦᱚᱭ ᱠᱚᱥᱴᱚᱜ ᱠᱟᱱᱟ ᱟᱨ ᱚᱸᱰᱮ ᱪᱟᱞᱟᱣ ᱠᱟᱛᱮ ᱛᱟᱦᱮᱱ ᱦᱚᱲ ᱦᱚᱸᱭ ᱠᱚᱥᱴᱚᱜ ᱠᱟᱱᱟ ᱟᱨ ᱡᱟᱦᱟᱸᱭ ᱵᱟᱯᱞᱟᱜ ᱠᱟᱱᱟ ᱠᱚᱥᱴᱚᱜ ᱠᱟᱱ ᱜᱤ
ᱦᱩᱸ ᱦᱮᱸ ᱛᱚ
ᱦᱮᱸ ᱟᱫᱚ ᱤᱧ ᱢᱮᱱᱟ ᱟᱵᱳ ᱦᱚᱲ ᱫᱚᱵᱚᱱ ᱵᱟᱯᱞᱟᱜ ᱠᱷᱟᱱ ᱫᱚ ᱦᱟᱱᱛᱮ ᱢᱟᱜᱽ ᱯᱷᱟᱹᱜᱩᱱ ᱪᱟᱹᱛ ᱦᱟᱹᱵᱤᱡ ᱜᱮ ᱵᱟᱝ ᱡᱩᱛᱩᱜᱼᱟ ᱵᱟᱝ
ᱦᱮᱸ ᱦᱮᱸ ᱚᱱᱟᱜᱮ ᱡᱩᱛᱚᱜᱼᱟ ᱢᱟᱜᱽ ᱯᱷᱟᱹᱜᱩᱱ ᱫᱚ ᱢᱟᱜᱽ ᱞᱟᱹᱭᱫᱟᱹᱧ ᱢᱟᱜᱽ ᱦᱮᱸ ᱦᱮᱸ ᱦᱮᱸ ᱦᱮᱸ ᱱᱤᱛᱚᱝ ᱫᱚ ᱟᱹᱰᱤ ᱡᱳᱨ ᱠᱚᱥᱴ ᱴᱚ ᱱᱤᱭᱟᱹ ᱜᱮ ᱱᱚᱜᱼᱚᱭ ᱦᱚᱭ ᱫᱟᱜ ᱦᱚᱸ ᱦᱤᱡᱩᱜᱼᱟ ᱚᱠᱟ ᱠᱚ ᱥᱚᱢᱚᱭ ᱟᱪᱠᱟ ᱜᱮ ᱟᱫᱚ ᱱᱟᱦᱟᱜ ᱚᱦᱚᱢ ᱥᱟᱢᱴᱟᱣ ᱜᱮᱭᱟ ᱦᱮᱸ ᱵᱟᱝ ᱥᱮ
ᱦᱳᱭ ᱫᱟᱠᱟ ᱩᱛᱩᱭ ᱵᱟᱹᱲᱤᱡᱟ ᱚᱱᱟᱨᱮ ᱟᱭᱢᱟ ᱟᱵᱚᱣᱟᱜ ᱜᱤ ᱠᱷᱚᱛᱤ ᱦᱩᱭᱩᱜᱼᱟ ᱦᱮᱸ ᱥᱮ ᱵᱟᱝ
ᱦᱩᱸ ᱚᱱᱟ ᱠᱚᱫᱚ ᱴᱷᱤᱠ
ᱦᱮᱸ ᱟᱨ ᱦᱟᱱᱛᱮ ᱡᱩᱫᱤ ᱵᱚᱱ ᱵᱟᱯᱞᱟᱜ ᱠᱟᱱᱟ ᱢᱟᱜᱽ ᱯᱷᱟᱹᱜᱩᱱ ᱥᱮᱜ ᱟᱸᱜᱷᱟᱬ ᱥᱮᱜ ᱛᱚᱵᱮ ᱫᱚ ᱠᱷᱟᱱ ᱫᱚ ᱯᱮᱲᱟ ᱠᱚᱣᱟᱜ ᱦᱚᱸ ᱢᱚᱡᱽ ᱦᱩᱭᱩᱜᱼᱟ ᱫᱟᱠᱟ ᱩᱛᱩ ᱦᱚᱸ ᱵᱟᱧᱪᱟᱣ ᱠᱟᱛᱮᱜ ᱵᱚᱱ ᱡᱚᱢ ᱫᱟᱲᱮᱜᱼᱟ ᱥᱟᱱᱟᱢᱟᱜ ᱜᱮ ᱜᱤᱛᱤᱡ ᱠᱚᱨᱮ ᱦᱚᱸ ᱵᱷᱟᱹᱜᱤ ᱦᱩᱭᱩᱜᱼᱟ ᱦᱮᱸ ᱥᱮ ᱵᱟᱝ ᱚᱲᱟᱜ ᱫᱩᱣᱟᱹᱨ ᱵᱚᱞᱮ ᱠᱚᱥᱴᱚ ᱵᱟᱝ ᱵᱩᱡᱷᱟᱹᱜᱼᱟ
ᱩᱸᱼᱦᱩᱸᱜ ᱩᱱᱟ‍ᱹᱜ ᱫᱚ ᱵᱟᱝ ᱵᱩᱡᱷᱟᱹᱜᱼᱟ
ᱱᱮᱛᱟᱨ ᱫᱤᱱ ᱫᱚᱭ ᱫᱟᱜ ᱞᱮᱠᱷᱟᱡ ᱨᱟᱪᱟ ᱠᱚᱨᱮ ᱦᱚᱸ ᱚᱦᱚᱢ ᱫᱩᱲᱩᱵ ᱵᱟᱲᱟ ᱫᱟᱲᱮᱭᱟᱜᱼᱟ
ᱵᱟᱝ ᱵᱟᱝ ᱫᱩᱲᱩᱵ ᱠᱚ ᱵᱟᱝ ᱜᱟᱱᱚᱜᱼᱟ
ᱦᱮᱸ ᱪᱮᱠᱟᱢ ᱫᱩᱲᱩᱵᱼᱟ ᱟᱨ ᱯᱮᱲᱟ ᱦᱚᱲ ᱦᱚᱸ ᱪᱮᱠᱟᱭ ᱛᱟᱦᱮᱸᱱᱟ ᱚ ᱚᱱᱤ ᱚᱱᱟ ᱤᱭᱟᱹᱛᱮ ᱟᱨ ᱥᱤᱛᱩᱝ ᱦᱚᱸᱭ ᱠᱚᱥᱴᱚᱭᱮᱫ ᱵᱚᱱ ᱜᱮᱭᱟ ᱟᱨ ᱫᱟᱜ ᱵᱟᱭ ᱡᱟᱹᱲᱤ ᱟᱵᱚᱱ ᱠᱟᱱᱟ ᱚᱱᱟ ᱦᱚᱸᱭ ᱠᱚᱥᱴᱚᱭᱮᱫ ᱵᱚᱱᱟ